ᱡᱚᱦᱟᱨ ᱜᱮ,
ᱦᱮᱸ, ᱮᱠᱫᱚᱢ ᱡᱚᱦᱟᱨ ᱡᱚᱦᱟᱨ
ᱦᱳᱭ ᱦᱳᱭ, ᱛᱟᱦᱚᱞᱮ ᱪᱮᱫ ᱞᱮᱠᱟ ᱡᱚᱢ ᱵᱟᱲᱟ ᱠᱚᱫᱚ ᱦᱩᱭ ᱵᱟᱲᱟᱭᱮᱱᱟ ᱥᱮ ᱟᱹᱣᱨᱤ?
ᱦᱮᱸ ᱜᱚᱝᱠᱮ ᱦᱩᱭ ᱠᱟᱱᱟ, ᱟᱹᱵᱤᱱ ᱟᱹᱵᱤᱱ ᱫᱚ ᱠᱤᱫᱩᱜ ᱮᱱᱟ ᱥᱮ ᱟᱣᱨᱤ?
ᱦᱳᱭ ᱟᱹᱞᱤᱧ ᱦᱚᱸ ᱠᱤᱫᱩᱜ ᱵᱟᱲᱟ ᱫᱚ ᱦᱩᱭ ᱟᱠᱟᱱ ᱜᱮᱭᱟ ᱟᱨ ᱱᱚᱜ-ᱚᱭ ᱠᱤᱫᱩᱜ ᱵᱟᱲᱟ ᱠᱟᱛᱮᱫ ᱜᱮ ᱦᱟᱸᱜ ᱨᱚᱯᱚᱲ ᱵᱟᱲᱟ ᱦᱳᱭᱳᱜ ᱠᱟᱱᱟ ᱟᱨ ᱪᱮᱫ?
ᱟᱪᱪᱷᱟ ᱟᱪᱪᱷᱟ ᱟᱪᱪᱷᱟ ᱪᱮᱫ ᱞᱮᱠᱟ ᱢᱮᱱᱟᱜ ᱟᱠᱟᱫ ᱵᱤᱱᱟ ᱜᱚ‍ᱢᱠᱮ?
ᱦᱳᱭ ᱱᱤᱛᱚᱜ ᱫᱚ ᱟᱹᱞᱤᱧ ᱫᱚ ᱱᱟᱯᱟᱭ ᱵᱟᱲᱟ ᱜᱮ ᱟᱨ, ᱚᱲᱟᱜ ᱠᱚᱨᱮᱜ ᱦᱚᱸ ᱥᱟᱱᱟᱢ ᱠᱚ ᱜᱮ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ ᱱᱤᱛᱚᱜ ᱥᱩᱢᱩᱝ ᱫᱚ ᱦᱟᱸᱜ,
ᱦᱳᱭ ᱦᱳᱭ ᱜᱚᱢᱠᱮ ᱟᱹᱰᱤ ᱱᱟᱯᱟᱭ ᱡᱚᱛᱚ ᱦᱚᱲ ᱜᱮᱛᱚ ᱱᱟᱯᱟᱭ ᱜᱮᱵᱚᱱ ᱠᱷᱚᱡᱚᱜᱼᱟ ᱪᱟᱸᱫᱳ ᱵᱚᱸᱜᱟ ᱴᱷᱮᱱ,
ᱦᱳᱭ ᱦᱳᱭ ᱟᱨ ᱱᱤᱛᱚᱜ ᱦᱟᱸᱜ ᱪᱟᱸᱫᱳ ᱵᱚᱸᱜᱟᱣᱟᱜ ᱫᱟᱭ ᱫᱩᱞᱟᱹᱲ ᱛᱮ ᱦᱟᱸᱜ ᱱᱟᱯᱟᱭ ᱵᱟᱲᱟ ᱜᱮ ᱦᱤᱛᱚᱜ ᱫᱚ ᱡᱚᱛᱚ ᱦᱚᱲ ᱜᱮ,
ᱮᱠᱫᱚᱢ ᱮᱠᱫᱚᱢ, ᱟᱹᱞᱤᱧ ᱦᱚᱸ ᱜᱚᱢᱠᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ ᱦᱤᱛᱚᱜ
ᱟᱪᱪᱷᱟ ᱟᱪᱪᱷᱟ, ᱱᱟᱯᱟᱭ ᱠᱟᱛᱷᱟ ᱠᱟᱱᱟ ᱾
ᱛᱟᱜᱽ
ᱛᱟᱦᱚᱞᱮ ᱜᱚᱢᱠᱮ ᱟᱵᱮᱱ ᱫᱷᱟᱸᱜ ᱟᱵᱮᱱ ᱴᱷᱮᱱ, ᱠᱩᱠᱞᱤᱧ ᱫᱚᱦᱚᱭᱮᱫᱼᱟ ᱡᱟᱦᱟᱸ ᱟᱵᱚᱼᱼ ᱱᱚᱜ-ᱚᱭ ᱡᱟᱦᱟᱸ ᱜᱤᱫᱽᱨᱟᱹ ᱵᱮᱲᱟ ᱨᱮ ᱚᱠᱟ ᱞᱮᱠᱟ ᱵᱮᱱ ᱪᱮᱫᱠᱟ ᱵᱮᱱ ᱱᱚᱝᱠᱟ ᱡᱟᱦᱟᱸ ᱜᱩᱰᱩ ᱥᱮᱸᱫᱽᱨᱟ ᱠᱚᱵᱮᱱ ᱪᱟᱞᱟᱣ ᱵᱟᱲᱟ ᱠᱟᱱᱟ ᱥᱮ ᱵᱟᱝᱟ?
ᱢᱟᱱᱮ ᱜᱤᱫᱽᱨᱟᱹ ᱵᱮᱲᱟ ᱨᱮᱱᱟᱜ ᱠᱟᱛᱷᱟ ᱢᱟᱱᱮ ᱢᱟᱱᱮ ᱜᱤᱫᱽᱨᱟᱹ ᱵᱮᱲᱟ ᱢᱟᱱᱮ ᱠᱩᱦᱩ ᱪᱩᱠᱩ ᱢᱟᱱᱮᱼᱼ ᱢᱟᱱᱮ ᱜᱤᱫᱽᱨᱟᱹ ᱵᱮᱲᱟ ᱠᱷᱚᱱᱟᱜ ᱢᱟᱱᱮ ᱜᱤᱫᱽᱨᱟᱹ ᱟᱛᱮᱫ ᱞᱤᱧ ᱦᱟᱨᱟ ᱨᱟᱠᱟᱵ ᱟᱠᱟᱱᱟ᱾
ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ᱾
ᱟᱪᱪᱷᱟ᱾ ᱮᱠᱫᱚᱢ ᱮᱠᱫᱚᱢ ᱟᱹᱰᱤ ᱱᱟᱯᱟᱭ ᱠᱩᱠᱞᱤ᱾
ᱦᱳᱭ᱾
ᱢᱟ ᱛᱚᱵᱮ ᱞᱤᱧ ᱞᱟᱹᱭ ᱟᱵᱮᱱ ᱠᱟᱱᱟ ᱛᱟᱞᱟ ᱜᱤᱫᱽᱨᱟᱹ ᱵᱮᱲᱟ ᱨᱮᱢᱟᱼᱼ ᱟᱹᱰᱤ ᱨᱟᱹᱥᱠᱟᱹ ᱜᱮ᱾
ᱦᱳᱭ ᱦᱳᱭ ᱦᱳᱭ᱾
ᱟᱫᱚ ᱢᱤᱫ ᱥᱳᱢᱟᱹᱭ ᱢᱟᱱᱮ ᱢᱤᱫ ᱫᱚᱢ ᱢᱟᱱᱮ ᱛᱚᱠᱷᱚᱱ ᱫᱚ ᱠᱟᱲᱟ ᱠᱚ ᱛᱟᱦᱮᱸ ᱠᱟᱱ ᱛᱟᱞᱮᱭᱟ᱾
ᱟᱪᱪᱷᱟ ᱟᱪᱪᱷᱟ᱾
ᱠᱟᱰᱟ ᱰᱟᱝᱨᱤ ᱡᱚᱛᱚ ᱜᱮᱠᱚ ᱛᱟᱦᱮᱸ ᱠᱟᱱ ᱛᱟᱞᱮᱭᱟ ᱜᱚᱝᱠᱮ᱾
ᱦᱩᱸ᱾
ᱛᱟᱦᱚᱞᱮ ᱟᱸᱡᱚᱢᱮᱫᱼᱟᱵᱤᱱ ᱛᱚ᱾
ᱦᱳᱭ ᱦᱳᱭ ᱟᱸᱡᱚᱢᱮᱫᱼᱟ ᱞᱤᱧ᱾
ᱛᱟᱦᱚᱞᱮ ᱩᱱᱫᱚ ᱢᱟᱱᱮ ᱡᱚᱛᱚ ᱜᱤᱫᱽᱨᱟᱹ ᱜᱮ ᱡᱟᱦᱟᱸ ᱛᱤᱱᱟᱹᱜ ᱜᱤᱫᱽᱨᱟᱹᱞ ᱞᱮ ᱛᱟᱦᱮᱸ ᱠᱟᱱ ᱡᱚᱛᱚ ᱢᱟᱱᱮ ᱟᱞᱮ ᱟ ᱟᱹᱛᱩ ᱨᱮᱫᱚ ᱡᱚᱛᱚ ᱡᱷᱚᱛᱚ ᱨᱮᱱᱜᱮ ᱠᱟᱲᱟ ᱠᱚ ᱛᱟᱦᱮᱸ ᱠᱟᱱᱟ᱾
ᱦᱳᱭ ᱦᱳᱭ᱾
ᱛᱟᱦᱚᱞᱮ ᱡᱚᱛᱚ ᱜᱤᱫᱽᱨᱟᱹᱮ ᱜᱮ ᱢᱤᱫ ᱥᱟᱶᱛᱮ ᱠᱟᱲᱟ ᱜᱩᱯᱤ ᱞᱮ ᱪᱟᱞᱟᱜᱼᱼ ᱛᱟᱦᱮᱸᱜ ᱛᱚᱠᱷᱚᱱ ᱫᱚ ᱢᱳᱵᱟᱭᱤᱞ ᱠᱚ ᱟᱨ ᱛᱚ ᱵᱟᱝ ᱛᱟᱦᱮᱸ ᱠᱟᱱᱟ᱾ ᱟᱫᱚ ᱛᱚᱠᱷᱚᱱ ᱫᱚ ᱡᱚᱛᱚ ᱦᱚᱲ ᱚᱲᱟᱜ ᱚᱲᱟᱜ ᱦᱚᱦᱚ ᱠᱟᱛᱮᱫ ᱜᱮ ᱡᱮ ᱵᱟᱝᱢᱟ ᱫᱮᱞᱟ ᱠᱟᱰᱟ ᱜᱩᱯᱤ ᱫᱮᱞᱟ᱾
ᱦᱳᱭ᱾
ᱜᱟᱯᱟ ᱟᱵᱚ ᱛᱤ ᱨᱮᱵᱚᱱ ᱟᱲᱟᱜ ᱠᱚᱣᱟ ᱵᱟᱹᱥᱭᱟᱹᱢ ᱵᱟᱲᱟ ᱠᱟᱛᱮᱫ᱾
ᱦᱳᱭ ᱦᱳᱭ᱾
ᱛᱟᱦᱚᱞᱮ ᱟᱫᱚ ᱡᱟ ᱫᱤᱱ ᱞᱮᱠᱟᱜᱮ ᱟᱲᱟᱜ ᱦᱩᱭᱱᱟ ᱠᱟᱰᱟ᱾
ᱦᱳᱭ᱾
ᱟᱨ ᱟᱞᱮ ᱫᱚ ᱥᱮᱸᱫᱽᱨᱟ ᱫᱚ ᱢᱟᱱᱮ ᱜᱤᱫᱽᱨᱟᱹ ᱠᱷᱚᱱᱟᱜ ᱜᱮ ᱟᱫᱚ ᱜᱤᱫᱽᱨᱟᱹ ᱨᱮᱫᱚ ᱠᱤ ᱟᱨ ᱢᱟᱱᱮ ᱢᱟᱨᱟᱝ ᱡᱤᱱᱤᱥᱮᱢ ᱥᱮᱸᱫᱽᱨᱟᱭᱟ ᱦᱩᱰᱤᱧ ᱡᱤᱱᱤᱥ ᱜᱮ ᱜᱩᱰᱩ ᱠᱚ, ᱪᱮᱬᱮ ᱠᱚ ᱛᱚᱨᱦᱚᱫ ᱠᱚ, ᱠᱩᱞᱟᱹᱭ ᱠᱚ᱾
ᱦᱳᱭ᱾
ᱛᱟᱦᱚᱞᱮ ᱪᱮᱫ ᱪᱤᱠᱟᱹᱣ ᱟᱠᱟᱱᱟ? ᱜᱩᱰᱩ ᱜᱚᱡ ᱞᱮ ᱪᱟᱞᱟᱣ ᱠᱟᱱᱟ ᱟᱨ ᱠᱟᱰᱟ ᱢᱟ ᱰᱟᱝᱨᱤ ᱞᱮᱠᱟ ᱠᱤ ᱫᱚᱢᱮ ᱠᱚ ᱫᱟᱹᱲ ᱵᱟᱲᱟᱭᱟ ᱠᱟᱰᱟ ᱫᱚ ᱢᱤᱫ ᱴᱷᱮᱱᱮᱢᱼᱼ ᱞᱟᱜᱟ ᱠᱷᱟᱹᱲ ᱠᱟᱭ ᱠᱷᱟᱱ ᱚᱸᱰᱮ ᱜᱮ ᱟᱹᱰᱤ ᱜᱷᱟᱹᱲᱤᱡ ᱮ ᱟᱹᱛᱤᱧᱟ᱾ ᱚᱠᱟᱭ ᱱᱟᱵᱮᱱ ᱜᱚᱝᱠᱮ ᱦᱮᱞᱳ ᱜᱚᱝᱠᱮ? ᱚᱠᱟᱭ ᱱᱟᱵᱮᱱ?